ᱦᱮᱞᱳ᱾
ᱦᱮᱸ ᱦᱮᱸ, ᱟᱸᱡᱚᱢ ᱧᱟᱢ ᱫᱟᱢ ᱟᱹᱞᱤᱧᱟᱜ ᱨᱚᱲ?
ᱦᱳᱭ ᱜᱚᱝᱠᱮ, ᱟᱸᱡᱚᱢᱚᱜ ᱜᱮᱭᱟ᱾
ᱚ ᱚᱱᱟ ᱟᱥ ᱯᱟᱥ ᱨᱮᱱᱟᱜ ᱵᱨᱮᱜ ᱰᱟᱣᱩᱱ ᱠᱚ ᱴᱷᱤᱠ ᱜᱮᱭᱟ ᱛᱚ?
ᱦᱳᱭ ᱜᱚᱝᱠᱮ ᱴᱷᱤᱠ ᱜᱮᱭᱟ᱾
ᱚ ᱟᱪᱪᱷᱟ ᱟᱪᱪᱷᱟ᱾
ᱟᱹᱞᱤᱧ ᱯᱟᱥᱴᱟᱣ ᱢᱟᱱ ᱵᱮᱜᱜᱨᱟᱣᱩᱱ ᱠᱚ ᱟᱵᱤᱱ ᱯᱟᱦᱴᱟ ᱦᱚ ᱴᱷᱤᱠ ᱜᱮᱞᱤᱧ ᱟᱡᱚᱢ ᱫᱟ, ᱩᱱᱟᱹᱜ ᱵᱟᱹᱲᱛᱤ ᱟᱣᱟᱡᱽ ᱫᱚ ᱵᱟᱞᱤᱧ ᱟᱸᱡᱚᱢ ᱮᱫ ᱛᱟᱵᱤᱱᱟ ᱟᱨᱠᱤ᱾ ᱦᱮᱸ ᱥᱮ, ᱵᱩᱡ ᱫᱟᱵᱤᱱ ᱛᱚ ᱜᱚᱝᱠᱮ ᱛᱟᱦᱚᱞᱮ ᱱᱟᱦᱟᱸᱜ ᱡᱩᱜᱽ ᱨᱮᱱ ᱠᱚᱲᱟ ᱠᱚᱫᱚ ᱚᱠᱟ ᱞᱮᱠᱟ ᱢᱮᱱᱟᱜ ᱠᱟᱜ ᱠᱚᱣᱟ ᱟᱯᱮ ᱫᱤᱥᱚᱢ ᱥᱮᱫ ᱨᱮ, ᱚᱞᱚᱜ ᱯᱟᱲᱦᱟᱜ ᱥᱮᱫ ᱯᱮ ᱞᱟᱦᱟᱸᱜ ᱠᱟᱱᱟ ᱥᱮ ᱵᱟᱝ?
ᱜᱚᱝᱠᱮ ᱢᱮᱱᱫᱚ ᱥᱟᱱᱟᱢ ᱜᱮ ᱱᱟᱯᱟᱭ ᱜᱮ ᱢᱮᱱᱟᱜ ᱠᱚᱣᱟ ᱥᱮ ᱚᱞᱚᱜ ᱯᱟᱲᱦᱟᱣ ᱛᱮᱦᱚ ᱠᱟᱹᱴᱤᱡ ᱠᱩᱨᱩᱢᱩᱴᱩ ᱨᱮᱜᱮ ᱢᱮᱱᱟᱜ ᱠᱚᱣᱟ ᱥᱮ ᱪᱷᱩᱴᱟᱹᱣ ᱟᱠᱟᱱ ᱜᱮ ᱢᱮᱱᱟᱜ ᱠᱚᱣᱟ᱾ ᱦᱮ᱾ ᱦᱳᱭ ᱛᱳ ᱡᱟᱦᱟᱸᱭ ᱠᱚᱫᱚ ᱱᱟᱦᱟᱸᱜ, ᱜᱨᱮᱡᱩᱭᱮᱥᱮᱱ ᱚᱱᱠᱟᱱᱟᱜ ᱠᱚᱢᱯᱞᱤᱴ ᱵᱟᱲᱟ ᱠᱟᱛᱮᱫ ᱱᱟᱦᱟᱸᱜ ᱠᱟᱱᱟᱜ ᱢᱤᱫᱴᱤᱡ ᱟᱭᱢᱟ ᱟᱭᱢᱟ ᱵᱷᱮᱠᱮᱱᱥᱤ ᱠᱚ ᱚᱰᱩᱠ ᱵᱟᱲᱟᱜ ᱠᱟᱱᱟ᱾ ᱚᱱᱟ ᱦᱳᱭᱛᱳ ᱮᱥᱠᱤ ᱵᱟᱲ ᱠᱟᱜ-ᱟ ᱠᱚ, ᱮᱱᱛᱮ ᱨᱮᱦᱚᱸ ᱠᱳᱪᱤᱝ ᱠᱚᱫᱚ ᱠᱚ ᱠᱳᱪᱤᱝ ᱵᱟᱲᱟᱜ ᱠᱟᱱ ᱜᱮᱭᱟ᱾
ᱟᱪᱪᱷᱟ ᱟᱪᱪᱷᱟ᱾ ᱟᱹᱰᱤ ᱱᱟᱯᱟᱭ ᱛᱟᱦᱚᱞᱮ ᱟᱹᱵᱤᱱ ᱴᱷᱮᱱ ᱱᱚᱣᱟ ᱠᱟᱛᱷᱟ ᱟᱢᱚᱢ ᱠᱟᱛᱮᱫ ᱡᱮᱦᱮᱛᱩ ᱱᱤᱛᱚᱜ ᱚᱞᱚᱜ ᱯᱟᱲᱦᱟᱜ ᱥᱟᱶᱛᱮ ᱡᱚᱯᱲᱟᱣ ᱢᱮᱱᱟᱜ ᱟᱠᱟᱫ ᱠᱚᱣᱟ ᱦᱮ ᱥᱮ᱾
ᱢᱟᱱᱮ ᱡᱟᱥᱴ ᱢᱤᱫᱴᱟᱝ ᱱᱮᱛᱟᱨ ᱫᱚ ᱢᱟᱱᱮ ᱚᱞᱚᱜ ᱯᱟᱲᱦᱟᱜ ᱫᱚ ᱡᱟᱥᱴ ᱜᱮ ᱫᱚᱨᱠᱟᱨ ᱜᱮ ᱥᱮ᱾
ᱦᱳᱭ ᱜᱚᱝᱠᱮ, ᱱᱤᱦᱟᱹᱛᱤ ᱢᱮᱱ ᱞᱮᱠᱷᱟᱱ ᱫᱚ ᱪᱟᱹᱠᱨᱤ ᱵᱟᱠ ᱪᱟᱹᱠᱨᱤ ᱫᱚ ᱵᱟᱝ ᱧᱟᱢᱚᱜ ᱨᱮᱦᱚ, ᱱᱤᱦᱟᱹᱛᱤ ᱚᱞᱚᱜ ᱯᱟᱲᱦᱟᱣ ᱫᱚ ᱱᱤᱦᱟᱹᱛ ᱵᱟᱲᱟᱭ ᱞᱮᱠᱷᱟᱸᱱ ᱟᱹᱰᱤᱜᱮ ᱱᱟᱯᱟᱭᱚᱜ-ᱟ᱾
ᱦᱩᱸ ᱦᱩᱸ᱾ ᱢᱟᱱᱮ ᱦᱚᱲ ᱠᱚ ᱥᱟᱢᱟᱝ ᱨᱮ ᱡᱟᱦᱟᱱᱟᱜ ᱢᱟᱱᱮ ᱩᱯᱨᱩᱢ ᱮᱢ ᱫᱟᱲᱮᱭᱟᱜ ᱛᱟᱢᱟ ᱱᱤᱡᱮᱨᱟᱜ ᱦᱮ ᱥᱮ ᱵᱟᱝ᱾
ᱦᱳᱭ ᱜᱚᱢᱠᱮ ᱢᱮᱱ ᱫᱚ ᱡᱟᱦᱟᱱᱟᱜ ᱡᱟᱦᱟ ᱜᱮ ᱱᱮᱛᱟᱨ ᱫᱚ ᱱᱟᱦᱟᱸᱜ ᱦᱚᱭᱛᱳ ᱥᱮᱫᱟᱭ ᱦᱟᱯᱲᱟᱢ ᱠᱚ ᱵᱟᱝᱠᱚ ᱫᱟᱲᱮ ᱟᱠᱟᱫᱼᱼ ᱛᱟᱵᱚᱱ ᱛᱮ ᱱᱤᱛᱚᱜ ᱟᱠᱚᱣᱟᱜ ᱚᱱᱟ ᱯᱷᱚᱨᱚᱢ ᱠᱷᱚᱱᱟᱜ ᱦᱚᱲ ᱥᱮ ᱮᱴᱟᱜ ᱢᱟᱹᱱᱢᱤ ᱠᱚ ᱴᱷᱮᱱ ᱦᱟᱸᱜᱼᱼ ᱡᱚᱥᱟᱣ ᱵᱟᱲᱟᱭᱟ ᱤᱱᱟᱹᱛᱮ ᱟᱵᱚ ᱢᱤᱫ ᱢᱟᱹᱱᱢᱤ ᱟᱞᱚ ᱡᱚᱥᱟᱣ ᱞᱟᱜᱟᱣ ᱵᱚᱱ, ᱢᱟ ᱤᱱᱟᱹ ᱜᱮᱵᱚᱱ ᱠᱷᱚᱡᱚᱜᱼᱟ ᱟᱵᱚ ᱫᱚ ᱥᱮ ᱪᱮᱫ?
ᱦᱳᱭ ᱟᱨ ᱥᱮᱱ ᱢᱮᱱᱛᱮ ᱚᱞᱚᱜ ᱚᱞᱚᱜ ᱯᱟᱲᱦᱟᱜᱮᱢ ᱥᱮᱬᱟ ᱠᱟᱜᱼᱟ ᱢᱮᱱᱛᱮ ᱟᱢᱜᱮ ᱰᱟᱭᱨᱮᱴ ᱢᱟᱱᱮ ᱠᱟᱹᱢᱤᱼᱼ ᱠᱟᱹᱢᱤ ᱠᱟᱹᱥᱱᱤ ᱞᱟᱹᱜᱤᱫ ᱜᱮ ᱠᱤ ᱥᱟᱶᱛᱮ ᱚᱱᱟ ᱦᱚᱸᱛᱚ ᱟᱢᱟᱜ ᱢᱟᱱᱮ ᱟᱢᱟᱜ ᱦᱚᱲᱢᱚ ᱡᱤᱣᱤ ᱫᱟᱲᱮ ᱞᱮᱠᱟᱛᱮ ᱦᱮᱸ ᱥᱮ ᱵᱟᱝ᱾
ᱦᱳᱭ᱾ ᱦᱮᱸ
ᱟᱫᱚ ᱜᱚᱝᱠᱮ ᱥᱟᱠᱟᱟᱜ ᱢᱮ ᱚᱱᱛᱮ ᱟᱯᱮ ᱡᱟᱦᱟᱸ ᱪᱤᱠᱤ ᱠᱚ ᱢᱮᱱᱟᱜ ᱠᱟᱫᱟ ᱟᱵᱚᱣᱟᱜ ᱥᱟᱱᱛᱟᱲ ᱨᱮ ᱡᱟᱦᱟᱸ ᱪᱤᱠᱤ ᱠᱟᱱᱟ ᱦᱚᱨᱚᱯᱼᱼ ᱪᱤᱠᱤ ᱚᱱᱟ ᱱᱤᱛᱚᱜ ᱛᱤᱱᱟᱹᱜ ᱫᱷᱟᱨᱮ ᱟᱯᱮ ᱚᱱᱛᱮ ᱨᱮᱱ ᱜᱤᱫᱽᱨᱟᱹ ᱠᱚ ᱠᱚ ᱥᱮᱬᱟᱭ ᱫᱟ ᱥᱮ ᱤᱥᱠᱩᱞ ᱠᱚᱨᱮ ᱠᱚᱠᱚ ᱧᱟᱢ ᱮᱫᱟ ᱾
ᱦᱳᱭ ᱜᱚᱝᱠᱮ ᱢᱮᱱᱫᱚ ᱱᱟᱦᱟᱜ ᱟᱹᱰᱤ ᱟᱭᱢᱟ ᱟᱭᱢᱟ ᱜᱮ ᱟᱞᱮ ᱥᱩᱨ ᱥᱩᱯᱩᱨᱼᱼ ᱥᱩᱯᱩᱨ ᱠᱚᱨᱮ ᱫᱚ ᱱᱟᱦᱟᱜ ᱚᱱᱠᱟᱱᱟᱜ ᱪᱤᱠᱤ ᱤᱥᱠᱩᱞ ᱫᱚ ᱵᱟᱹᱱᱩᱜ ᱟᱠᱟᱫ ᱛᱮᱼᱼ
ᱦᱮᱸ᱾
ᱱᱟᱦᱟᱜ ᱥᱟᱺᱜᱤᱧ ᱥᱮᱫ ᱜᱮ ᱪᱟᱞᱟᱣ ᱠᱟᱛᱮᱜ ᱠᱚ ᱯᱟᱲᱦᱟᱜ ᱜᱮᱭᱟ ᱾ ᱦᱮᱸ ᱟᱨ ᱱᱤᱦᱟ. ᱛᱤ ᱚᱱᱠᱟ ᱞᱮᱼᱼ ᱯᱨᱟᱭᱢᱟᱨᱤ ᱤᱥᱠᱩᱞ ᱢᱮᱱᱟᱜ ᱟᱠᱟᱫ ᱚᱸᱰᱮ ᱫᱚ ᱱᱟᱦᱟᱜᱼᱼ ᱢᱤᱫ ᱵᱟᱨ ᱠᱚ ᱯᱟᱲᱦᱟᱣ ᱠᱚᱜᱮᱭᱟ ᱢᱮᱱᱠᱷᱟᱱ ᱜᱚᱢᱠᱮ ᱩᱱᱟᱹᱜ ᱱᱟᱯᱟᱭ ᱵᱷᱟᱹᱜᱤ ᱛᱮᱫᱚ ᱵᱟᱝ᱾
ᱟᱪᱪᱷᱟ ᱟᱪᱷᱟ᱾ ᱟᱫᱚ ᱜᱚᱝᱠᱮ ᱞᱤᱧ ᱱᱚᱣᱟ ᱞᱤᱧ ᱢᱮᱱᱼᱼ ᱦᱚᱪᱚᱭᱮᱫᱟ ᱢᱟᱱᱮ ᱟᱵᱚ ᱥᱟᱵ ᱠᱟᱜ ᱢᱮ ᱟᱹᱰᱤ ᱡᱟᱭᱜᱟ ᱨᱮᱜᱮ ᱪᱤᱠᱤ ᱠᱚᱫᱚ ᱥᱟᱵ ᱠᱟᱜ ᱢᱮ ᱵᱟᱝᱵᱚᱱᱼᱼ ᱥᱮᱬᱟᱣᱟᱠᱚ ᱠᱟᱱᱟ ᱥᱮ ᱵᱟᱝᱠᱚ ᱥᱮᱬᱟᱭᱮᱫᱟ ᱟᱹᱰᱤ ᱜᱤᱫᱽᱨᱟᱹ ᱜᱮ ᱟᱫᱚ ᱦᱚᱜ ᱱᱚᱣᱟ ᱜᱮ ᱪᱮᱫᱟᱜ ᱡᱮ ᱵᱟᱝᱠᱚ ᱥᱮᱬᱟᱭᱮᱫ, ᱛᱟᱵᱚᱱᱟ ᱤᱧ ᱚᱱᱟᱜᱮ ᱵᱟᱹᱧ ᱵᱩᱡ ᱫᱟᱲᱭᱟᱜ ᱠᱟᱱᱟ ᱟᱵᱤᱱ ᱡᱩᱤᱫᱤ ᱵᱤᱱ ᱵᱟᱲᱟᱭ ᱠᱷᱟᱱ ᱠᱟᱴᱤᱡ ᱞᱟᱹᱭᱤᱧ ᱛᱟᱵᱚᱱ ᱵᱤᱱ ᱥᱮ ᱢᱟ᱾
ᱦᱳᱭ ᱜᱚᱢᱠᱮ ᱡᱟᱠ ᱜᱮ ᱦᱳᱭᱛᱳ ᱟᱹᱞᱤᱧ ᱩᱢᱮᱨ ᱨᱮ ᱛᱟᱦᱮᱸ ᱢᱤᱫ ᱵᱟᱨ᱾ ᱛᱟᱦᱮᱸ ᱠᱟᱱ ᱜᱮᱭᱟ ᱦᱮᱸ ᱥᱮ ᱛᱟᱦᱞᱮ ᱩᱱ ᱚᱠᱛᱚ ᱫᱚ ᱱᱟᱦᱟᱜ ᱚᱱᱟ ᱠᱚᱫᱚ ᱵᱟᱝ ᱯᱟᱲᱦᱟᱣ ᱵᱟᱲᱟ ᱦᱩᱭ ᱠᱟᱱᱟ ᱾ ᱦᱮᱸ ᱡᱟᱠᱜᱮ ᱮᱱᱛᱮ ᱨᱮ ᱦᱚᱸ ᱱᱟᱜ ᱠᱤᱪᱷᱤ ᱫᱚ ᱵᱟᱲᱟᱭ ᱢᱮᱱᱟᱜᱼᱟ ᱾
ᱦᱩᱸ ᱦᱩᱸ᱾
ᱦᱮᱸ ᱟᱫᱚ ᱡᱟᱠ ᱜᱮ ᱦᱚᱭᱛᱚ ᱩᱱ ᱡᱩᱜᱽᱼᱼ ᱩᱱᱟᱹᱜ ᱮᱠᱴᱟ ᱥᱩᱨ ᱥᱩᱵᱤᱫᱷᱟ ᱵᱟᱝ ᱛᱟᱦᱮᱸ ᱠᱟᱱ ᱛᱟᱵᱚᱱᱟ ᱥᱮ ᱚᱱᱠᱟᱱᱟᱜ ᱟᱵᱚᱣᱟᱜ ᱯᱟᱨᱥᱚᱱᱟᱞᱤᱼᱼ ᱢᱮᱱᱫᱚ ᱚᱱᱟ ᱵᱟᱨᱮᱛᱮ ᱨᱮᱡᱤᱥᱴᱟᱨ ᱥᱮ ᱚᱱᱠᱟᱱᱟᱜ ᱢᱤᱫᱴᱤᱡ ᱵᱟᱝ ᱛᱟᱦᱮᱸ ᱠᱟᱱ ᱛᱟᱵᱚᱱᱟ ᱾ ᱡᱟᱠ ᱱᱤᱛᱚᱜ ᱫᱚ ᱟᱭᱢᱟ ᱟᱭᱢᱟ ᱠᱷᱩᱞᱟᱹᱣ ᱠᱟᱱᱟ ᱦᱮᱸ ᱥᱮ ᱟᱵᱚᱣᱟᱜ ᱱᱚᱣᱟ ᱥᱟᱱᱛᱟᱲ ᱾ ᱟᱜ ᱚᱞᱚᱜ ᱪᱤᱠᱤ ᱛᱮᱫᱚ,
ᱦᱳᱭ ᱦᱳᱭ᱾
ᱟᱨ ᱱᱤᱦᱟᱹᱛᱤ ᱟᱵᱚ ᱥᱟᱱᱛᱟᱲ ᱢᱟᱹᱱᱢᱤ ᱡᱩᱫᱤ ᱟᱵᱚᱣᱟᱜᱼᱼ ᱵᱷᱟᱥᱟ ᱛᱮᱵᱚᱱ ᱚᱞ ᱯᱟᱲᱦᱟᱣᱟ ᱱᱤᱦᱟ. ᱛᱼᱼ ᱟᱵᱚ ᱮᱴᱟᱜ ᱢᱟᱹᱱᱢᱤ ᱠᱷᱚᱱ ᱫᱚ ᱟᱹᱰᱤ ᱟᱭᱢᱟ ᱜᱮᱵᱚᱱ ᱫᱟᱲᱮᱭᱟᱜᱼᱟ ᱾ ᱠᱟᱨᱚᱱ ᱮᱴᱟᱜ ᱢᱟᱹᱱᱢᱤᱼᱼ ᱟᱠᱚᱣᱟᱜ ᱟᱠᱚᱣᱟᱜ ᱵᱷᱟᱥᱟᱛᱮ ᱟᱵᱚ ᱵᱚᱱ ᱫᱟᱲᱮᱭᱟᱜ ᱠᱟᱱᱟ ᱾ ᱢᱮᱱᱠᱷᱟᱱ ᱟᱵᱚᱣᱟᱜ ᱵᱷᱟᱥᱟᱛᱮ ᱟᱵᱚ ᱱᱤᱦᱟᱹᱛᱼᱼ ᱦᱳᱭ ᱠᱟᱨᱚᱱ ᱟᱵᱚ ᱢᱮᱱ ᱞᱮᱠᱷᱟᱱ ᱫᱚ ᱟᱵᱚ ᱫᱚ ᱟᱹᱰᱤᱼᱼ ᱟᱹᱰᱤ ᱟᱭᱢᱟ ᱟᱭᱢᱟ ᱚᱞᱚᱜ ᱯᱟᱲᱦᱟᱣ ᱵᱚᱱ ᱵᱟᱲᱟᱭᱟ ᱥᱟᱱᱟᱢ ᱨᱚᱠᱚᱢ ᱚᱞᱚᱜ ᱯᱟᱲᱦᱟᱣ ᱵᱚᱱ ᱵᱟᱲᱟᱭᱟ ᱦᱮᱸ ᱥᱮ ᱾ ᱦᱮᱸ ᱢᱮᱱᱠᱷᱟᱱ ᱟᱵᱚᱣᱟᱜ ᱵᱷᱟᱥᱟ ᱛᱮ ᱡᱩᱫᱤ ᱱᱤᱦᱟᱹᱛᱤ ᱡᱩᱫᱤ ᱵᱚᱱ ᱚᱞ ᱯᱟᱲᱦᱟᱣᱟ ᱛᱟᱦᱚᱞᱮ ᱟᱵᱚ ᱜᱮ ᱱᱟᱦᱟᱜ ᱪᱟᱼᱼ ᱪᱮᱛᱟᱱ ᱨᱮ ᱟᱥᱟᱭᱟᱞᱤᱧ ᱛᱟᱦᱮᱸ ᱫᱟᱲᱮᱭᱟᱜᱼᱟ ᱵᱚᱱ ᱾ ᱟᱫᱚ ᱚᱱᱟ ᱛᱮᱞᱤᱧ ᱢᱮᱱᱟ ᱥᱟᱱᱟᱢ ᱟᱹᱛᱩ ᱫᱤᱥᱚᱢ ᱨᱮᱱᱼᱼ ᱢᱟᱹᱭ ᱵᱟᱹᱵᱩ ᱛᱟᱠᱚ ᱡᱟᱦᱟᱸ ᱛᱤᱱᱟᱹᱜ ᱩᱰᱟᱹᱝ ᱜᱮ ᱡᱩᱫᱤ ᱵᱟᱰᱟᱭ ᱢᱮᱱᱟᱜ ᱦᱳᱭ᱾ ᱵᱟᱲᱟᱭ ᱢᱮᱱᱟᱜ ᱛᱟᱵᱚᱱ ᱠᱷᱟᱱ ᱢᱟᱹᱭ ᱵᱟᱹᱵᱩ ᱛᱟᱠᱚ ᱱᱤᱦᱟᱹᱛᱤ ᱞᱟᱹᱭ ᱵᱩᱡᱷᱟᱹᱣ ᱠᱟᱛᱮᱫᱼᱼ ᱦᱳᱭᱛᱳ ᱯᱟᱲᱦᱟᱜ ᱵᱟᱵᱚᱱ ᱵᱟᱲᱟᱭ ᱨᱮᱦᱚᱸ ᱮᱱᱛᱮ ᱨᱮᱦᱚᱸ ᱞᱟᱹᱭ ᱫᱚᱨᱠᱟᱨ ᱠᱟᱱᱟ ᱡᱮ ᱵᱟᱝᱼᱼ ᱮ ᱵᱟᱹᱵᱩ ᱯᱟᱲᱦᱟᱣ ᱯᱮ ᱦᱮᱸ ᱥᱮ ᱵᱟᱝ᱾
ᱟᱵᱚᱣᱟᱜ ᱢᱟᱱᱮ ᱟᱵᱚᱣᱟᱜ ᱟᱭᱳ ᱟᱲᱟᱝ ᱪᱤᱠᱤ ᱛᱮᱫᱚ ᱥᱮ ᱪᱮᱫ, ᱟᱨ ᱜᱚᱝᱠᱮ ᱧᱮᱞ ᱵᱟᱲᱟᱭ ᱦᱩᱭᱩᱜ ᱠᱟᱱᱟ ᱠᱟᱱᱟ ᱱᱮᱛᱟᱨ ᱟᱵᱚᱣᱟᱜ ᱡᱟᱦᱟᱸ ᱪᱤᱠᱤ ᱢᱮᱱᱟᱜᱼᱟ᱾ ᱥᱮ ᱱᱮᱛᱟᱨ ᱡᱩᱜᱽ ᱨᱮᱱ ᱡᱟᱦᱟᱸᱭ ᱜᱤᱫᱽᱨᱟᱹ ᱠᱚ ᱢᱟᱱᱮ ᱡᱟᱦᱟᱸᱭ ᱟᱵᱚᱣᱟᱜ ᱡᱮᱱᱟᱨᱮᱥᱚᱱ ᱫᱚ ᱴᱷᱤᱠ ᱜᱮ ᱠᱤᱪᱷᱩ ᱫᱚ ᱠᱚ ᱥᱮᱬᱟ ᱟᱠᱟᱫᱟ᱾ ᱠᱤᱱᱛᱩ ᱟᱵᱚ ᱠᱷᱚᱱ ᱡᱟᱦᱟᱸᱭ ᱞᱟᱛᱟᱨ ᱡᱮᱱᱟᱨᱮᱥᱚᱱ ᱠᱚ ᱦᱤᱡᱩᱜ ᱩᱱᱠᱩ ᱫᱚ ᱩᱱᱟᱹᱜ ᱪᱮᱛᱟᱱᱨᱮ ᱵᱟᱠᱚ ᱪᱟᱜ ᱠᱟᱱᱟ᱾ ᱱᱚᱣᱟ ᱟᱵᱚ ᱪᱤᱠᱤ ᱪᱮᱛᱟᱱ ᱨᱤᱧ ᱧᱮᱞ ᱫᱟ᱾ ᱟᱫᱚ ᱱᱚᱣᱟ ᱫᱚ ᱱᱚᱣᱟ ᱪᱮᱫᱟᱜ ᱵᱟᱝᱠᱚ ᱪᱟᱞᱟᱜ ᱚᱱᱟᱜ ᱵᱟᱹᱧ ᱵᱩᱡᱽ ᱫᱟᱲᱭᱟᱜ ᱠᱟᱱᱟ᱾ ᱟᱫᱚ ᱟᱹᱰᱤ ᱡᱟᱭᱜᱟ ᱨᱮᱠᱚ ᱞᱟᱹᱭᱫᱟ ᱦᱮᱸ ᱜᱤᱫᱽᱨᱟᱹ ᱱᱤᱛᱚᱜ ᱚᱣᱟᱱ ᱴᱩ ᱨᱮᱧ ᱯᱟᱲᱦᱟᱣᱮᱭᱟ ᱛᱟᱨᱯᱚᱨᱮ ᱯᱷᱳᱨ ᱦᱟᱱᱛᱮ ᱫᱚ ᱥᱮᱵᱷᱮᱱ ᱮᱭᱤᱴ ᱚᱱᱛᱮ ᱫᱚ ᱦᱮ
ᱦᱳᱭ ᱦᱳᱭ
ᱚᱝᱠᱟ ᱠᱚ ᱞᱟᱹᱭ ᱵᱟᱲᱟᱭᱟ ᱟᱞ ᱥᱩᱨ ᱡᱟᱦᱟᱸᱨᱮ ᱤᱧᱟᱹᱜ ᱟᱹᱛᱩ ᱫᱤᱥᱚᱢ ᱠᱟᱱ ᱛᱤᱧᱟᱹ ᱚᱱᱟ ᱥᱩᱨ ᱨᱮᱫᱚ ᱠᱤᱷᱩ ᱢᱤᱫᱴᱟᱝ ᱤᱥᱠᱩᱞ ᱢᱚᱰᱮᱞ ᱤᱥᱠᱤᱞ ᱵᱟᱨᱭᱟ ᱯᱮᱭᱟ ᱠᱚ ᱠᱚᱨᱟᱣ ᱠᱟᱫᱟ ᱟᱵᱚ ᱥᱟᱱᱛᱟᱲ ᱠᱚᱜᱮ ᱟᱨᱠᱤ᱾
ᱦᱳᱭ
ᱦᱮᱸᱥᱮ ᱟᱨ ᱱᱚᱛᱮ ᱠᱚᱞᱮᱡᱽ ᱠᱚᱨᱮ ᱫᱚ, ᱢᱟ ᱪᱟᱹᱞᱩ ᱟᱠᱟᱱ ᱜᱮᱭᱟ ᱦᱮᱸ ᱥᱮ ᱵᱟᱝ? ᱜᱮᱡᱩᱭᱮᱥᱮᱱ ᱠᱚᱨᱮ ᱫᱚ ᱢᱟ ᱪᱤᱠᱤᱛᱮ ᱢᱤᱰᱤᱭᱟᱢ ᱛᱮᱫᱚ ᱠᱚ ᱧᱟᱢ ᱮᱫᱟ᱾
ᱦᱳᱭ ᱜᱚᱝ
ᱦᱮᱸ ᱥᱮ
ᱟᱫᱚ ᱡᱟᱜᱽ-ᱜᱮ ᱱᱤᱛᱚᱜ ᱦᱳᱭᱛᱳ ᱟᱵᱚᱣᱟᱜ ᱪᱤᱠᱤ ᱛᱮ ᱚᱞᱚᱜ ᱦᱮᱡ ᱱᱤᱦᱟᱹᱛᱤ ᱚᱞ ᱞᱮᱱᱠᱷᱟᱱ ᱟᱵᱚᱣᱟᱜ ᱜᱮ ᱱᱟᱯᱟᱭ ᱱᱟᱯᱟᱭ ᱦᱩᱭᱩᱜᱼᱟ᱾ ᱥᱮ ᱟᱵᱚᱣᱟᱜ ᱜᱮ ᱢᱤᱫᱴᱤᱡ ᱵᱷᱟᱹᱜᱤ ᱢᱤᱫᱴᱤᱡ ᱞᱟᱹᱴᱩ ᱩᱯᱨᱩᱢ ᱦᱩᱭᱩᱜ ᱛᱟᱵᱚᱱᱟ᱾ ᱟᱵᱚᱣᱟᱜ ᱱᱚᱣᱟ ᱥᱟᱱᱛᱟᱲ ᱥᱚᱢᱟᱡᱽ ᱨᱮ ᱵᱟᱝᱢᱟ ᱪᱤᱠᱤ ᱚᱞ᱾ ᱚᱱᱟᱜᱤᱧ ᱟᱥᱚᱜᱼᱟ᱾ ᱡᱮ ᱟᱵᱚ ᱱᱤᱛᱚᱜ ᱥᱟᱱᱟᱢ ᱥᱟᱱᱛᱟᱲ ᱵᱚᱭᱦᱟ ᱛᱟᱵᱚ ᱡᱩᱫᱤ ᱱᱚᱣᱟ ᱪᱤᱠᱤ ᱵᱟᱨᱮ ᱛᱮᱵᱚᱱ ᱥᱮᱬᱟᱭᱟ ᱟᱹᱰᱤᱜᱮ ᱱᱟᱯᱟᱭᱚᱜᱼᱟ᱾ ᱥᱮ ᱥᱮᱬᱟ ᱠᱟᱛᱮᱫ ᱟᱵᱚ ᱫᱚ ᱥᱟᱠᱥᱮᱥ ᱨᱮᱱᱟᱜ ᱯᱚᱫᱨᱮ ᱟᱹᱰᱤ ᱟᱭᱢᱟ ᱟᱭᱢᱟ ᱦᱚᱲ ᱵᱚᱱ ᱪᱟᱞᱟᱣ ᱫᱟᱲᱮᱭᱟᱜᱼᱟ᱾ ᱦᱮᱸ ᱠᱟᱨᱚᱱ ᱱᱚᱣᱟ ᱫᱚ ᱟᱵᱚᱣᱟᱜ ᱡᱟᱱᱟᱢ ᱡᱟᱱᱟᱢ ᱟᱲᱟᱝ ᱠᱟ, ᱱ ᱛᱟᱵᱚᱱᱟ ᱱᱤᱦᱟᱹᱛᱤ᱾ ᱡᱟᱱᱟᱢ ᱟᱲᱟᱝ ᱛᱮ ᱯᱟᱲᱦᱟᱣ ᱞᱮᱱᱠᱷᱟᱱ, ᱢᱮᱱᱫᱚ ᱚᱠᱟᱴᱟᱜ ᱠᱩᱥᱪᱮᱱ ᱨᱮ ᱱᱟᱜ ᱢᱟᱭᱱᱟᱥ ᱫᱚ ᱵᱟᱵᱚᱱ ᱢᱟᱭᱱᱟᱥᱚᱜ ᱜᱮᱭᱟ ᱦᱳᱭ᱾
ᱦᱩᱸ ᱟᱨ ᱜᱚᱝᱠᱮ ᱧᱮᱞᱚᱜ ᱠᱟᱱᱟ ᱥᱮ ᱛᱚᱜ ᱢᱟᱱᱮ ᱜᱤᱫᱽᱨᱟᱹ ᱠᱚ ᱩᱱᱠᱩ ᱡᱟᱦᱟᱸ ᱪᱤᱠᱤ ᱠᱚ ᱥᱮᱬᱟᱭᱮᱫᱟ᱾ ᱥᱮᱬᱟ ᱫᱚᱠᱚ ᱥᱮᱬᱟ ᱭᱮᱫᱟ ᱥᱮᱬᱟ ᱠᱟᱛᱮ ᱟᱫᱚ ᱪᱮᱫ ᱞᱮᱠᱟᱧ ᱞᱟᱹᱭᱟᱢᱟ᱾ ᱡᱚᱠᱷᱚᱱ ᱠᱷᱟᱱ ᱜᱮ ᱯᱷᱤᱵᱷ ᱥᱤᱠᱥ ᱨᱮ ᱨᱟᱠᱟᱵᱟ ᱟ, ᱛᱚᱠᱷᱚᱱ ᱜᱮ ᱟ ᱵᱟᱝᱞᱟ ᱢᱤᱰᱤᱭᱟᱢ ᱥᱮᱮᱡ ᱫᱟᱲᱮᱭᱟᱭ᱾
ᱟᱪᱪᱷᱟ ᱟᱪᱪᱷᱟ ᱟᱪᱪᱷᱟ᱾
ᱦᱩᱸᱥᱮ ᱟᱞᱮ ᱱᱚᱰᱮ ᱠᱤᱪᱷᱩ ᱵᱟᱨᱭᱟ ᱯᱮᱭᱟ ᱜᱤᱫᱽᱨᱟᱹ ᱤᱧ ᱧᱮᱞ ᱵᱟᱲᱟ ᱠᱮᱫ ᱠᱚᱣᱟ᱾ ᱦᱮᱸᱥᱮ ᱟᱫᱚ ᱠᱷᱟᱹᱞᱤ ᱠᱚ ᱞᱟᱹᱭᱟ ᱦᱮᱸ ᱱᱚᱣᱟᱛᱮ ᱯᱟᱲᱦᱟᱣ ᱠᱟᱛᱮ ᱪᱮᱫ ᱠᱤ, ᱠᱟᱹᱢᱤ ᱠᱤ ᱧᱟᱢᱟ ᱮᱱᱮᱠᱷᱟᱱ ᱚᱱᱮ ᱚᱱᱠᱟᱭ ᱵᱩᱡᱷᱟᱹᱣ ᱢᱮᱭᱟᱭ᱾
ᱟᱞᱮ ᱟᱞᱮ ᱟᱹᱛᱩ ᱠᱚᱨᱮ ᱱᱚ ᱦᱟᱜᱸ ᱟᱹᱰᱤ ᱟᱭᱢᱟ ᱜᱮ ᱱᱚᱝᱠᱟ᱾ ᱱᱚᱣᱟ ᱦᱟᱭ ᱤᱥᱠᱩᱞ ᱢᱮᱱᱫᱚ ᱵᱟᱝᱞᱟ ᱤᱥᱠᱩᱞ ᱨᱮᱜᱮ ᱠᱚ ᱯᱟᱲᱦᱟᱜ ᱜᱮᱭᱟ ᱢᱮᱱᱫᱚ ᱟᱨ ᱠᱤᱪᱷᱩ ᱜᱟᱱ ᱫᱚᱦᱟᱸᱜ ᱢᱮᱱᱟᱜ ᱠᱚᱣᱟ᱾ ᱩᱱᱠᱩ ᱫᱚ ᱱᱟᱦᱟᱜ ᱥᱟᱺᱜᱤᱧ ᱥᱟᱺᱜᱤᱧ ᱚᱱᱟ ᱥᱟᱱᱛᱟᱲᱤ ᱛᱮᱠᱚ ᱯᱟᱲᱦᱟᱜᱼᱟ᱾ ᱚᱞᱪᱤᱠᱤᱛᱮ᱾ ᱦᱮᱸ ᱛᱚᱵᱮ ᱡᱟᱠᱜᱮ ᱟᱞᱮ ᱥᱩᱨ ᱥᱩᱯᱩᱨ ᱠᱚᱨᱮ ᱚᱱᱠᱟᱱᱟᱜ ᱯᱷᱮᱥᱮᱞᱤᱴᱤ ᱵᱟᱹᱱᱩᱜ ᱛᱮ᱾ ᱢᱟᱱᱮ ᱵᱟᱫᱽᱫᱷᱚ ᱵᱟᱫᱽᱫᱷᱚ ᱢᱩᱞᱩᱠ ᱚᱱᱠᱟᱱᱟᱜ ᱤᱥᱠᱩᱞ ᱨᱮ ᱯᱟᱲᱦᱟᱜ ᱦᱩᱭᱩᱜ ᱠᱟᱱ ᱛᱟᱠᱚᱣᱟ ᱵᱟᱝᱠᱷᱟᱱ ᱱᱤᱦᱟᱹᱛᱤ ᱡᱩᱫᱤ ᱥᱩᱨ ᱥᱩᱯᱩᱨ ᱤᱥᱠᱩᱞ ᱛᱟᱦᱮᱸ ᱠᱚᱜ ᱠᱮᱭᱟ, ᱥᱟᱱᱟᱢ ᱟᱹᱛᱩ ᱵᱚᱭᱦᱟ ᱛᱟᱠᱚ ᱫᱚ ᱱᱟᱦᱟᱜ ᱡᱚᱛᱚ ᱛᱚ ᱚᱱᱟ ᱚ ᱪᱤᱠᱤ ᱪᱤᱠᱤ ᱛᱮᱜᱮᱠᱚ ᱯᱟᱲᱦᱟᱣ ᱠᱚᱜ ᱠᱮᱭᱟ᱾
ᱟᱪᱪᱷᱟ ᱟᱪᱪᱷᱟ᱾
ᱦᱳᱭ ᱡᱟᱹᱨᱩᱨᱤ ᱫᱚ ᱠᱟᱱ ᱜᱮᱭᱟ ᱥᱟᱱᱟᱢ ᱚᱞ ᱯᱟᱲᱦᱟᱣ ᱜᱮ ᱥᱮᱬᱟ ᱠᱟᱱᱟ᱾ ᱞᱮᱠᱤᱱ ᱟᱵᱚᱣᱟᱜ ᱡᱟᱦᱟᱸ ᱡᱟᱱᱟᱢ ᱢᱟᱲᱟᱝ ᱚᱱᱟ ᱫᱚ ᱢᱟᱱᱮ ᱯᱳᱭᱞᱳ ᱨᱮ ᱥᱮᱬᱟ ᱫᱚᱨᱠᱟᱨ᱾
ᱛᱟᱞᱮ ᱚᱵᱚᱥᱥᱳᱭ ᱞᱟᱹᱠᱛᱤ ᱠᱟᱱ ᱜᱮ ᱛᱟᱵᱚᱱᱟ, ᱢᱟᱱᱮ ᱟᱵᱚᱭᱤᱡ ᱡᱮᱢᱚᱱ ᱜᱩ ᱜᱩᱨᱩ ᱜᱚᱝᱠᱮ ᱞᱟᱹᱭ ᱴᱚᱠᱚᱣ ᱟᱠᱟᱫ ᱛᱟᱵᱚᱱᱟᱭ ᱥᱮ ᱚᱱᱟ ᱡᱮᱢᱚᱱᱴᱟ ᱠᱟᱛᱷᱟ ᱢᱮᱱᱟᱜ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱦᱮᱸ ᱥᱮ ᱵᱟᱝ?
ᱦᱳᱭ᱾
ᱚᱱᱟ ᱠᱟᱛᱷᱟ ᱛᱮᱜᱮ ᱟᱢ ᱫᱚ ᱢᱤᱫᱴᱮᱱ ᱦᱚᱲᱟᱜ ᱡᱤᱱᱤᱥ ᱩᱯᱨᱩᱢᱮᱢ ᱮᱢ ᱫᱟᱲᱮᱭᱟᱜᱼᱟ᱾ ᱦᱮᱸ ᱥᱮ ᱵᱟᱝ ᱟᱢ ᱢᱟᱱᱮ ᱡᱟᱦᱟᱸ ᱟᱡ ᱪᱮᱜ ᱞᱮᱠᱟ ᱞᱟᱹᱭ ᱠᱮᱫᱟ ᱯᱩᱨᱟᱹ ᱚᱱᱟ ᱠᱟᱛᱷᱟ ᱥᱟᱶᱛᱮ ᱢᱤᱞ ᱢᱮᱱᱟᱜᱼᱦᱮᱸᱥᱮ ᱦᱮᱸᱥᱮ ᱟᱢ ᱨᱚᱲᱮᱢ ᱟᱜ ᱞᱮᱠᱷᱟᱱ ᱟᱢ ᱦᱚᱸᱚᱢ ᱟᱫᱚᱜᱼᱟ ᱦᱮᱸ ᱥᱮ ᱵᱟᱝ?
ᱦᱳᱭ ᱜᱚᱝᱠᱮ ᱱᱤᱦᱟᱹᱛᱤ ᱱᱤᱦᱟᱹᱛᱤ ᱟᱨ ᱱᱮᱛᱟᱨ ᱢᱟ ᱧᱮᱞᱚᱜ ᱠᱟᱱᱟ ᱟᱭᱢᱟ ᱡᱟᱭᱜᱟ ᱨᱮ ᱦᱳᱭᱛᱚ ᱟᱵᱚ ᱥᱟᱱᱛᱟᱲ ᱵᱚᱭᱦᱟ ᱠᱚ ᱢᱤᱫ ᱥᱟᱱᱛᱟᱲ ᱫᱟᱫᱟ ᱛᱮᱠᱚ ᱥᱮ ᱵᱟᱵᱟ ᱛᱟᱠᱚ ᱢᱤᱫ ᱢᱟᱪᱮᱫᱚᱜ ᱠᱟᱱᱟ ᱠᱚ ᱢᱟᱪᱮᱫ ᱠᱟᱛᱮᱫ ᱡᱟᱦᱟᱸ ᱛᱤᱱᱟᱹᱜ ᱵᱷᱟᱭ ᱛᱮᱠᱚ ᱥᱮ ᱚᱱᱠᱟ ᱟᱠᱳ ᱩᱱᱠᱩ ᱠᱚ ᱦᱟᱜᱸ ᱩᱱᱤ ᱠᱚᱨᱮᱱ ᱩᱱᱠᱩ ᱨᱮᱱ ᱜᱤᱫᱟᱹᱨ ᱠᱚᱫᱚ ᱦᱟᱜᱸ ᱥᱟᱱᱟᱢ ᱫᱤᱠᱩ ᱛᱮᱜᱮ ᱚᱠᱟ ᱢᱤᱫᱴᱤᱡ ᱨᱚᱲ ᱠᱚ ᱥᱮᱬᱟ ᱟᱠᱚ ᱠᱟᱱᱟ ᱦᱮᱸ ᱚᱱᱟ ᱠᱚᱫᱚ ᱟᱹᱞᱤᱧᱟᱜ ᱵᱩᱡᱽ ᱨᱮᱫᱚ ᱪᱩᱞᱤ ᱵᱷᱩᱞ ᱠᱟᱱᱟ, ᱡᱮᱦᱮᱛᱩ ᱟᱵᱚ ᱫᱚ ᱥᱟᱱᱛᱟᱲ ᱢᱟᱹᱱᱢᱤ ᱠᱟᱱᱟ ᱵᱚᱱ ᱥᱟᱱᱛᱟᱲ ᱠᱷᱚᱱᱟᱜ ᱪᱮᱛᱟᱱ ᱥᱮᱱ ᱫᱚ ᱵᱟᱝᱜᱮ ᱨᱟᱠᱟᱵ ᱞᱮᱱᱠᱷᱟᱡ ᱵᱷᱟᱹᱜᱤᱭᱟ᱾
ᱦᱟᱸ ᱦᱟᱸ᱾
ᱠᱟᱨᱚᱱ ᱟᱵᱚ ᱫᱚ ᱢᱮᱱ ᱜᱟᱱᱚᱜᱼᱟ, ᱟ ᱥᱟᱱᱛᱟᱲ ᱠᱷᱚᱱᱟᱜ ᱟ ᱟᱵᱚ ᱡᱩᱫᱤ ᱮᱴᱟᱜᱼᱟ ᱥᱮᱱ ᱵᱚᱱ ᱢᱚᱱᱮᱭᱟ ᱞᱟᱹᱜᱤᱫᱚᱜ-ᱟ ᱡᱮ ᱟᱞᱮ ᱫᱚ ᱱᱚᱝᱠᱟ ᱥᱮ ᱚᱝᱠᱟ ᱠᱟᱱᱟᱞᱮ ᱢᱮᱱᱠᱷᱟᱱ ᱱᱤᱦᱟᱹᱛᱤ ᱚᱱᱟ ᱫᱚ ᱵᱷᱩᱞ ᱫᱷᱟᱨᱚᱱᱟ ᱠᱟᱨᱚᱱ ᱟᱵᱚᱫᱚ ᱢᱤᱫ ᱮ ᱢᱟᱭᱟᱢ ᱨᱮᱱ ᱦᱚᱲ ᱠᱟᱱ ᱜᱮᱭᱟᱵᱚᱱ ᱟᱨ ᱢᱤᱫ ᱢᱟᱭᱟᱢ ᱠᱷᱚᱱᱟᱜ ᱡᱩᱫᱤ ᱪᱷᱩᱰᱟᱹᱨᱚᱜ ᱵᱚᱱ ᱪᱮᱥᱴᱟᱭᱟ ᱢᱮᱱᱫᱚ ᱮᱠᱟᱞ ᱜᱮ ᱵᱟᱵᱚᱱ ᱛᱟᱦᱮᱸ ᱫᱟᱲᱮᱭᱟᱜ-ᱟ ᱦᱳᱭᱛᱳ ᱱᱤᱛᱚᱜ ᱢᱚᱱᱮ ᱞᱟᱹᱭᱟ ᱪᱟ ᱠᱨᱤ ᱢᱮᱱᱟᱜ ᱛᱮ ᱜᱚᱨᱚᱵᱟᱭ ᱦᱮᱸ ᱞᱮᱠᱤᱱ ᱯᱚᱨᱮ ᱱᱟᱦᱟᱜ ᱚᱱᱟ
ᱵᱤᱱ ᱞᱟᱹᱭ ᱠᱮᱫᱟ ᱚᱱᱟ ᱦᱚᱸ ᱴᱷᱤᱠ ᱜᱮᱭᱟ ᱩᱱᱠᱩ ᱡᱟᱦᱟᱸᱭ ᱱᱤᱛᱚᱜ ᱟᱵᱚᱨᱮᱱ ᱠᱚ ᱠᱟᱹᱢᱤ ᱠᱟᱹᱥᱱᱤ ᱠᱟᱱ ᱛᱟᱚᱱᱟ ᱥᱮ ᱪᱟᱹᱠᱨᱤ ᱵᱟᱹᱠᱨᱤ ᱛᱟᱵᱚᱱᱟ ᱠᱚ ᱩᱱᱠᱩ ᱠᱚ ᱛᱮᱜᱮ ᱛᱚ ᱱᱟᱜ ᱠᱷᱟᱱ ᱵᱟᱠᱚ ᱥᱤᱞᱟᱹᱭᱮ ᱵᱟᱠᱚ ᱞᱟᱹᱭ ᱵᱟᱲᱟ ᱠᱟᱫᱟ ᱩᱱᱠᱩᱩᱜ ᱜᱮ ᱟᱥᱚᱞ ᱱᱚᱶᱟ ᱨᱮ ᱫᱚ ᱵᱤᱥᱤ ᱡᱟᱹᱥᱛᱤ ᱠᱩᱨᱩᱢᱩᱴᱩ ᱫᱚᱨᱠᱟᱨ ᱛᱟᱠᱚ᱾
ᱦᱳᱭ ᱜᱚᱝᱠᱮ ᱦᱳ ᱩᱱᱠᱩ ᱡᱩᱫᱤ
ᱟᱫᱚ ᱩᱱᱠᱩ ᱠᱚᱜᱮ ᱱᱟᱠᱷᱟᱱ ᱢᱟᱹᱱ ᱢᱟᱹᱪᱤ ᱨᱮᱠᱚ ᱫᱩᱲᱩᱵ ᱠᱟᱱᱟ ᱥᱮ᱾
ᱦᱳᱭ ᱜᱚᱝᱠᱮ ᱢᱮᱱ ᱢᱮᱱᱫᱚ ᱱᱚᱜ-ᱚᱭ ᱡᱮ ᱟᱵᱚ ᱥᱟᱱᱟᱢ ᱥᱟᱱᱛᱟᱲ ᱢᱮᱱᱟᱜ ᱠᱚᱣᱟ ᱢᱤᱫᱴᱷᱮᱡ ᱡᱩᱢᱤᱫ ᱠᱟᱛᱮᱜ ᱡᱩᱫᱤ ᱱᱚᱣᱟ ᱵᱟᱨᱮᱛᱮ ᱨᱚᱲ ᱨᱚᱯᱚᱲ ᱦᱩᱭᱩᱜᱼᱟ ᱥᱮ ᱠᱩ ᱞᱟᱰᱟ ᱡᱟᱦᱟᱸ ᱠᱚ ᱢᱟᱪᱮᱫ ᱥᱮ ᱚᱱᱠᱟᱱᱟᱜ ᱢᱤᱫᱴᱤᱡ ᱞᱟᱹᱴᱩ ᱯᱚᱫ ᱨᱮ ᱢᱮᱱᱟᱜ ᱠᱚᱛᱟᱵᱚᱱᱟ ᱟᱵᱚᱨᱮᱱ ᱥᱟᱱᱛᱟᱲ ᱵᱟᱵᱟ ᱛᱮᱠᱚ᱾ ᱩᱱᱠᱩ ᱠᱚ ᱢᱤᱫ ᱡᱩᱢᱤᱫ ᱠᱟᱛᱮ ᱡᱩᱫᱤ ᱟᱵᱚ ᱟᱵᱚ ᱠᱚ ᱥᱟᱞᱟᱜ ᱛᱮ ᱨᱚᱲ ᱨᱚ ᱯᱚᱲ ᱠᱮᱭᱟ ᱠᱚ ᱱᱤᱦᱟᱹᱛᱤ, ᱟᱭᱢᱟ ᱟᱭᱢᱟ ᱡᱟᱭᱜᱟ ᱨᱮ ᱤᱥᱠᱩᱞ ᱠᱚᱞᱮᱡᱽ ᱟᱵᱚ ᱥᱟᱱᱛᱟᱲᱤ ᱮ ᱥᱮ ᱡᱟᱱᱟᱢ ᱟᱲᱟᱝ ᱛᱮ ᱚᱞ ᱯᱟᱲᱦᱟ ᱱᱤᱦᱛᱤ ᱦᱩᱭ ᱟᱫᱚ ᱜᱚᱝᱠᱮ ᱩᱱᱠᱩ ᱫᱚ ᱱᱟᱦᱟᱜ ᱱᱤᱛᱚᱜ ᱫᱚ ᱟᱠᱚ ᱞᱮᱠᱟᱛᱮ ᱢᱮᱱ ᱫᱟᱠᱚ ᱟᱞᱮᱭᱟᱜ ᱫᱚ ᱢᱮᱱᱟᱜ ᱜᱮᱭᱟ ᱦᱮᱸ ᱮᱨᱯᱚᱨ ᱟᱨ ᱢᱮᱱᱫᱚ ᱚᱱᱮ ᱛᱚ ᱩᱱᱠᱩ ᱫᱚ ᱟᱠ ᱟᱠᱚᱣᱟᱜ ᱢᱚᱱᱮᱨᱮ ᱦᱩᱭᱩᱜ ᱠᱟᱱᱟ ᱡᱮ ᱟᱞᱮ ᱫᱚ ᱱᱩᱠᱩᱣᱟᱜ ᱢᱟᱭᱟᱢ ᱨᱮᱱ ᱫᱚ ᱵᱟᱝ ᱠᱟᱱᱟᱞᱮ ᱛᱚᱵᱮ ᱦᱚᱭᱛᱳ ᱱᱤᱛᱚᱜ ᱠᱚ ᱢᱚᱱᱮ ᱫᱟᱲᱮᱭᱟᱜᱼᱟ ᱢᱮᱱᱠᱷᱟᱱ ᱞᱟᱥᱴ ᱨᱮ ᱱᱟᱦᱟᱜ ᱟᱵᱚᱣᱟᱜ ᱢᱟᱭᱟᱢ ᱨᱮᱱ, ᱟ ᱜᱮᱠᱚ ᱦᱩᱭᱩᱜᱼᱟ ᱱᱤᱦᱟᱹᱛ ᱤ ᱟᱹᱞᱤᱧ ᱫᱚᱞᱤᱧ ᱢᱚᱱᱮᱭᱟ ᱱᱤᱦᱟᱹᱛᱤ ᱟᱵᱚ ᱥᱟᱱᱛᱟᱲ ᱢᱟᱹᱱᱢᱤ ᱦᱚᱭᱛᱚ ᱪᱟᱹᱠ ᱠᱨᱤ ᱧᱟᱢ ᱫᱟᱲᱮᱭᱟᱜᱼᱟ ᱢᱮᱱᱠᱷᱟᱱ ᱟᱵᱚ ᱱᱤᱦᱟᱹᱛᱤ ᱜᱚᱲᱚ ᱥᱚᱯᱚᱦᱚᱫ ᱡᱟᱦᱟᱸ ᱛᱤᱱᱟᱹᱜ ᱩᱰᱟᱹᱝ ᱫᱟᱲᱮᱭᱟᱜ ᱤᱱᱟᱹᱜ ᱩᱰᱟᱹᱝ ᱫᱚ ᱜᱚᱲᱚ ᱥᱚᱯᱚᱦᱚᱫ ᱱᱤᱦᱟᱹᱛᱤ ᱫᱚᱨᱠᱟᱨ ᱠᱟᱱᱟ ᱥᱮ ᱪᱮᱜ ᱵᱮᱱ ᱞᱟᱹᱭᱟ?
ᱦᱳᱭ ᱟᱹᱰᱤ ᱚᱵᱚᱥᱥᱳᱭ ᱞᱟᱹᱠᱛᱤ ᱫᱚ ᱫᱚᱨᱠᱟᱨ ᱢᱟᱱᱮ ᱢᱮᱱᱟᱜ ᱠᱟᱫᱟ ᱞᱟᱹᱠᱛᱤ ᱫᱚ ᱵᱟᱝᱠᱷᱟᱱ ᱪᱤᱠᱟᱹ ᱛᱮᱫᱚ ᱦᱳᱭᱳᱜᱼᱟ ᱥᱮ᱾
ᱦᱳᱭ ᱟᱨ ᱟᱵᱚ ᱥᱟᱱᱛᱟᱲ ᱵᱚᱭᱦᱟ ᱡᱩ ᱡᱩᱫᱤ ᱟᱵᱚ ᱢᱤᱫ ᱵᱟᱵᱚᱱ ᱛᱟᱦᱮᱸ ᱫᱟᱲᱮᱜᱼᱟ ᱛᱟᱦᱚᱞᱮ ᱚᱱᱠᱟ ᱠᱟᱛᱮᱫ ᱫᱚ ᱦᱟᱸᱜ ᱟᱵᱚ ᱪᱮᱛᱟᱱ ᱥᱮᱫ ᱫᱚ ᱦᱟᱸᱜ ᱵᱟᱵᱚᱱ ᱨᱟᱠᱟᱵ ᱫᱟᱲᱮᱭᱟᱜᱼᱟ ᱥᱮ ᱚᱱᱠᱟᱱᱟᱜ ᱢᱤᱫᱴᱤᱡ ᱚᱵᱡᱮᱠᱥᱮᱱ ᱦᱚᱸ ᱵᱟᱵᱚᱱ ᱮᱢ ᱫᱟᱲᱮᱭᱟᱜᱼᱟ᱾ ᱦᱮᱸ ᱟᱫᱚ ᱚᱱᱟᱛᱤᱧ ᱞᱟᱹᱭᱟ ᱚᱱᱟᱛᱤᱞᱤᱧ ᱞᱟᱹᱭᱟ
ᱥᱚᱢ ᱨᱮ ᱢᱤᱫ ᱜᱮ ᱵᱟᱹᱱᱩᱜ ᱵᱚᱱᱟ ᱥᱩᱫᱩ ᱦᱤᱝᱥᱟᱹ ᱥᱤᱭᱟᱹ ᱡᱟᱹᱨᱤ ᱛᱮᱵᱚᱱ ᱯᱮᱨᱮᱡ ᱠᱟᱱᱟ᱾ ᱦᱮᱸᱥᱮ ᱵᱟᱝ, ᱢᱟ ᱧᱮᱞ ᱢᱮ ᱚᱠᱟᱴᱟᱜ ᱟᱹᱛᱩ ᱨᱮ ᱟᱵᱤᱱᱟᱜ ᱟᱹᱛᱩ ᱫᱚ ᱪᱮᱫ ᱞᱮᱠᱟ ᱢᱮᱱᱟᱜ ᱞᱤᱧ ᱟᱹᱞᱤᱧ ᱫᱚ ᱵᱟᱹᱞᱤᱧ ᱵᱟᱰᱟᱭᱟ, ᱟᱹᱞᱤᱧ ᱟᱥᱟᱭᱟᱞᱤᱧ ᱵᱚᱞᱛᱮ ᱟᱹᱵᱤᱱᱟᱜ ᱛᱚᱦ ᱱᱚᱝᱠᱟ ᱜᱮ ᱦᱤᱝᱥᱟᱹ ᱥᱩᱭᱟᱹᱡᱽ ᱛᱮ ᱵᱚᱱ ᱯᱮᱨᱮᱡ ᱟᱠᱟᱱᱟ ᱠᱟᱹᱴᱤᱡ ᱫᱚ᱾
ᱟᱪᱪᱷᱟ ᱟᱪᱪᱷᱟ ᱟᱪᱪᱷᱟ᱾ ᱦᱮᱸ ᱜᱚᱝᱠᱮ ᱟᱞᱮ ᱥᱮᱱ ᱦᱚᱸ ᱚᱱᱠᱟ ᱫᱚ ᱚᱱᱠᱟ ᱜᱮ ᱱᱷᱟᱸᱜ ᱟᱫᱚ ᱡᱟ ᱜᱮ ᱦᱳᱭᱛᱳ ᱮᱸᱦ ᱮᱢᱱᱤ ᱨᱮᱫᱚ ᱱᱷᱟᱸᱜ ᱨᱟᱹᱜᱤ ᱟᱹᱲᱤᱥ ᱛᱟᱦᱮᱱ ᱨᱮᱦᱚᱸ ᱢᱮᱱᱠᱷᱟᱱ ᱚᱱᱠᱟᱱᱟᱜ ᱫᱩᱠᱷ ᱵᱤᱯᱚᱫ ᱨᱮᱦᱚᱸ ᱫᱚ ᱱᱷᱟᱸᱜ ᱥᱟᱱᱟᱢ ᱦᱚᱲ ᱜᱮᱞᱮ ᱥᱩᱨᱩᱜ-ᱟ᱾
ᱦᱮᱸ ᱥᱩᱨ ᱥᱮ ᱦᱮᱸ ᱚᱱᱟ ᱫᱚ ᱵᱳᱥᱮ ᱫᱩᱠᱷ ᱵᱤᱯᱚᱫᱽ ᱫᱚ ᱥᱮ ᱥᱟᱸᱜᱤᱱ, ᱢᱚᱱᱮ ᱢᱚᱱᱮ ᱵᱷᱤᱛᱤᱨ ᱨᱮ ᱫᱚ ᱟᱭᱟᱜ ᱦᱤᱝᱥᱟᱹ ᱫᱚ ᱛᱟᱦᱮᱸᱱ ᱜᱮ ᱛᱟᱭᱟ, ᱦᱤᱝᱥᱟ ᱥᱩᱭᱟᱹ ᱡᱟᱹᱨᱤ ᱫᱚ, ᱦᱮᱸᱥᱮ ᱵᱟᱝ? ᱦᱩᱸ, ᱟᱵᱚᱣᱟᱜ ᱱᱤᱛᱚᱜ ᱧᱮᱞᱚᱜ ᱠᱟᱱᱟ ᱟᱵᱚᱴᱥ ᱥᱟᱱᱛᱟᱨ ᱥᱳᱥᱟᱭᱴᱤ ᱰᱮᱵᱮ ᱵᱟᱹᱲᱛᱤᱜ ᱜᱮ ᱚᱱᱟ ᱫᱚ ᱧᱮᱞᱚᱜ, ᱟᱵᱚ ᱥᱟᱱᱛᱟᱨ ᱥᱟᱶᱛᱟ ᱨᱮᱜᱮ ᱵᱤᱥᱤ ᱵᱟᱹᱲᱛᱤ ᱟᱠᱟᱱᱟ, ᱟᱵᱚ ᱦᱚᱲ ᱥᱳᱥᱟᱭᱴᱤ ᱨᱮ ᱧᱮᱞᱚᱜ ᱠᱟᱱᱟ ᱱᱮᱛᱟᱨ ᱦᱮᱸᱥᱮ ᱵᱟᱝ, ᱯᱟᱹᱦᱤᱞ ᱦᱟᱯᱨᱟᱢ ᱠᱚᱫᱚ ᱪᱮᱫ ᱞᱮᱠᱟ ᱠᱚ ᱛᱟᱦᱮᱸᱜ ᱠᱟᱱᱟ ᱱᱤᱛᱚᱜ ᱥᱤᱭᱟᱡᱽ ᱨᱮ ᱵᱟᱝ, ᱱᱤᱛᱚᱜ ᱫᱚ ᱠᱤᱱᱛᱩ ᱚᱱᱟ ᱟᱹᱰᱤ ᱡᱟᱹᱥᱛᱤ ᱭᱟᱠᱟᱱᱟ᱾
ᱦᱳᱭ ᱜᱚᱝᱠᱮ, ᱢᱮᱱ ᱫᱚ ᱜᱚᱝᱠᱮ ᱟᱵᱚ ᱟᱨ ᱱᱮᱛᱟᱨ ᱫᱚ ᱦᱳᱭᱛᱳ ᱠᱟᱹᱴᱤᱡ ᱡᱩᱫᱤ ᱟᱵᱮᱱ ᱵᱮᱥ ᱧᱚᱜ ᱵᱮᱱ ᱡᱚᱢ ᱧᱩᱭᱟ ᱚᱱᱟ ᱨᱮᱱᱟᱜ ᱦᱚᱸ ᱦᱤᱱ- ᱥᱟᱹ, ᱦᱳᱭᱛᱳ ᱡᱟᱦᱟᱸᱱᱟᱜ ᱟᱵᱮᱱ ᱵᱮᱱ ᱠᱚᱨᱟᱣ ᱨᱮᱭᱟᱜ ᱵᱮᱱ ᱪᱮᱥᱴᱟᱭᱟ ᱚᱱᱟ ᱨᱮᱱᱟᱜ ᱦᱚᱸ ᱦᱤᱝᱥᱟᱹ, ᱦᱚᱭᱛᱳ ᱩᱱᱤ ᱱᱤᱭᱟᱹ ᱫᱚ ᱵᱟᱭ ᱵᱩᱡᱽᱼᱟ ᱡᱮ ᱩᱱᱤ ᱡᱩᱫᱤ ᱜᱚᱲᱚ ᱥᱚᱯ ᱦᱚᱲ ᱤᱧ ᱮᱢᱟᱭᱟ ᱡᱟ ᱜᱮ ᱤᱧ ᱯᱚᱨᱚᱵᱚᱨᱛᱤ ᱠᱟᱞ ᱨᱮ ᱤᱧ ᱟᱭᱢᱟ ᱟᱭᱢᱟ ᱛᱟᱭ ᱱᱩᱭ ᱴᱮᱱ ᱜᱚᱲᱚ ᱥᱚ- ᱯᱚᱲᱚ ᱦᱚᱧ ᱧᱟᱢ ᱫᱟᱲᱮᱭᱟᱜ-ᱟ ᱤᱱᱟᱹ ᱪᱤᱱᱛᱟᱹ ᱵᱷᱟᱵᱽᱱᱟ ᱠᱟᱛᱮ ᱡᱩᱫᱤ ᱠᱟᱹᱢᱤ ᱦᱚᱨᱟ ᱵᱚᱱ ᱢᱟᱲᱟᱝᱼᱟ,
ᱚᱱᱟ ᱟᱹᱵᱤᱱ ᱞᱟᱛᱟᱨ ᱥᱮᱫ ᱟᱨᱜᱚ ᱨᱮᱱᱟᱜ ᱮ ᱪᱮᱥᱴᱟᱭᱟ ᱵᱳᱪᱷᱚᱱ᱾
ᱦᱳᱭ ᱟᱫᱚ ᱚᱱᱟ ᱛᱮᱞᱤᱧ ᱢᱮᱱᱟ ᱥᱟᱱᱟᱢ ᱢᱟᱹᱱᱢᱤ ᱡᱩᱫᱤ ᱦᱳᱭᱛᱳ ᱩᱱᱤ ᱪᱮᱛᱟᱱ ᱥᱮᱫ ᱨᱟᱠᱟᱵᱚᱜ ᱠᱟᱱᱟᱭ ᱩᱱᱤ ᱡᱮᱢᱚᱱ ᱛᱮ ᱥᱟᱯᱚᱴ ᱵᱚᱱ ᱮᱢᱟᱭ ᱢᱟ ᱥᱮ ᱚᱱᱠᱟᱱᱟᱜ ᱢᱤᱫ ᱴᱤᱡ ᱜᱚᱲᱚ ᱥᱚᱯᱚᱦᱚᱫ ᱵᱚᱱ ᱮᱢᱟᱭ ᱢᱟ ᱟᱹᱰᱤ ᱜᱮ ᱱᱟᱯᱟᱭᱚᱜᱼᱟ ᱥᱮ ᱩᱱᱤ ᱥᱟᱠᱥᱮᱥ ᱞᱮᱱ ᱠᱷᱟᱡ ᱱᱤᱦᱟᱹᱛᱤ ᱟᱵᱚᱭ ᱜᱚᱲᱚ ᱥᱚᱯ-
ᱜᱚᱲᱚ ᱥᱚᱯᱚᱦᱚᱫ ᱦᱮᱱᱟᱜ ᱵᱚᱱ ᱜᱮᱭᱟ ᱦᱮᱸ ᱪᱮ ᱵᱟᱝᱼᱟ, ᱦᱩᱸ᱾ ᱠᱤᱱᱛᱩ ᱟᱨ ᱟᱹᱛᱩ ᱨᱮ ᱧᱮᱞᱚᱜ ᱠᱟᱱᱟ ᱛᱟᱭ ᱡᱟᱦᱟᱸᱭᱟᱜ ᱥᱟᱠᱥᱮᱥ ᱵᱟᱠᱚ ᱧᱮᱞ ᱥᱟᱦᱟᱶ ᱫᱟᱲᱮᱭᱟᱜᱼᱟ ᱜᱚᱝᱠᱮ ᱡᱩᱫᱤ ᱟᱢ ᱵᱟᱢ ᱥᱟᱠᱥᱮᱥᱼᱚᱜᱼᱟ ᱟᱢ ᱪᱮᱛᱟᱱ ᱨᱮ ᱟᱹᱰᱤ ᱠᱤᱪᱷᱩ ᱠᱚ ᱢᱮᱛᱟᱢᱟ ᱵᱚᱪᱚᱱ,
ᱦᱳᱭ ᱜᱚᱝᱠᱮ᱾
ᱦᱮᱸᱥᱮ ᱵᱟᱝ? ᱦᱩᱸ ᱾
ᱦᱳᱭ ᱢᱮᱱ ᱫᱚᱠᱚ ᱢᱮᱱᱟ ᱡᱩᱫᱤ ᱵᱟᱹᱵᱤᱱ ᱥᱟᱠᱥᱮᱥ ᱫᱟᱲᱮᱭᱟᱜᱼᱟ ᱢᱮᱱᱠᱷᱟᱱ ᱟᱨ ᱥᱟᱠᱥᱮᱥ ᱞᱮᱱᱠᱷᱟᱱ ᱦᱚᱸ ᱚᱱᱮ ᱚᱱᱠᱟ ᱥᱟᱠ- ᱥᱮᱥᱚᱜ ᱨᱮ ᱟᱹᱰᱤ ᱟᱭᱢᱟ ᱟᱭᱢᱟ ᱡᱟᱸᱜᱮ ᱫᱟᱨᱟᱢ ᱥᱮ ᱡᱟᱹᱱᱩᱢ ᱡᱷᱟᱹᱱᱴᱤ ᱮ ᱫᱚᱱ ᱯᱟᱨᱚᱢ ᱞᱟᱜᱟᱣ ᱵᱮᱱᱟ ᱛᱚᱵᱮ ᱟᱹᱱᱤᱡ ᱟᱵᱮᱱᱟᱜ ᱥᱟᱠᱥᱮᱥ ᱦᱩᱭᱩᱜᱼᱟ ᱟᱵᱚᱣᱟᱜ ᱱᱤᱛᱚᱜ ᱱᱚᱣᱟ ᱾
ᱢᱩᱸᱰᱩᱜ ᱢᱩᱨᱠᱷ ᱢᱩ ᱢᱩᱱ ᱠᱷᱩᱱᱴᱟᱹ ᱫᱷᱟᱹᱨᱤᱡ ᱵᱤᱱ ᱛᱤᱭᱟᱹᱜ ᱫᱟᱲᱮᱜᱼᱟ ᱥᱮ ᱪᱮᱫ?
ᱦᱳᱭ ᱚᱱᱟ ᱛᱮᱞᱤᱧ ᱢᱮᱱᱟ ᱟᱵᱚ ᱥᱟᱱᱛᱟᱲ ᱢᱟᱹᱱᱢᱤ ᱫᱚ ᱡᱩᱢᱤᱫ ᱫᱚ ᱮᱠᱟᱞ ᱜᱮ ᱯᱟᱞᱮᱱᱚᱜ ᱵᱟᱹᱱᱩᱜ ᱵᱚᱱᱟ, ᱛᱚᱵᱮ ᱡᱩᱢᱤᱫ ᱞᱮᱱᱠᱷᱟᱱ ᱟᱹᱰᱤ ᱜᱮ ᱱᱟᱯᱟᱭᱚᱜᱼᱟ ᱾
ᱦᱮᱸ ᱱᱟᱯᱟᱭ ᱦᱟᱯᱨᱟᱢ ᱠᱚᱫᱚ ᱡᱩᱢᱤᱫᱽ ᱠᱚ ᱛᱟᱦᱮᱸᱜ ᱠᱟᱱ ᱛᱮᱜᱮ ᱱᱚᱣᱟ ᱠᱚ ᱡᱤᱱᱤᱥ ᱫᱚ ᱩᱱᱟᱹᱜ ᱯᱷᱟᱝ ᱦᱩᱭ ᱠᱟᱱᱟ ᱥᱮ᱾
ᱦᱳᱭ ᱜᱚᱝᱠᱮ, ᱜᱚᱝᱠᱮ ᱟᱡᱟᱜᱽ ᱜᱮ ᱟᱹᱰᱤ ᱟᱭᱢᱟ ᱜᱮᱞᱟᱝ ᱨᱚᱯᱚᱲᱮᱱᱟ, ᱜᱚᱝᱠᱮ ᱟᱨ ᱟᱸ ᱢᱮᱱᱫᱚ ᱦᱮᱸ ᱢᱟ ᱛᱟᱦᱮᱞᱮ ᱜᱚᱦᱟᱨ ᱡᱚᱦᱟᱨ ᱜᱮ ᱜᱚᱝᱠᱮ ᱫᱚᱥᱨᱟ ᱮᱯᱤᱥᱳᱰ ᱨᱮ ᱦᱩᱭᱩᱜᱼᱟ, ᱥᱮ ᱪᱮᱫ ᱵᱤᱱ ᱞᱟᱹᱭ?